ᱦᱮᱸ ᱦᱮᱞᱳ᱾
ᱦᱩ ᱤᱧᱟᱹᱜ ᱟᱲᱟᱝ ᱪᱮᱫ ᱞᱮᱠᱟ ᱟᱸᱡᱚᱢᱚᱜ ᱠᱟᱱᱟ?
ᱦᱮᱸ ᱴᱷᱤᱠᱜᱮ ᱟᱸᱡᱚᱢᱚᱜ ᱠᱟᱱᱟ ᱱᱤᱛᱟᱹᱜ ᱤᱧᱟᱹᱜ ᱟᱲᱟᱲᱝ?
ᱴᱷᱤᱠ ᱫᱚ ᱴᱷᱤᱜ ᱜᱮ ᱟᱸᱡᱚᱢᱚᱜ ᱠᱟᱱᱟ ᱦᱟᱸᱜ ᱟᱫᱚ ᱠᱩᱨᱩᱩᱴᱩᱭ ᱢᱮ ᱢᱳᱵᱟᱭᱤᱞ ᱥᱩᱨ ᱦᱤᱡᱩᱜ ᱠᱷᱚᱡ ᱨᱚᱲ ᱨᱮᱭᱟᱜ ᱚᱱᱛᱮ ᱛᱷᱚᱲᱟᱜᱟᱱ ᱟᱸᱜ ᱟᱹᱰᱤ ᱠᱚᱢ ᱜᱮ ᱟᱸᱡᱚᱢᱚᱜ ᱠᱟᱱ ᱛᱟᱢᱟ᱾
ᱴᱷᱤᱠ ᱜᱮᱭᱟ, ᱦᱮᱸ ᱪᱮᱫ ᱢᱮᱱᱮᱫ ᱠᱟᱱᱟ ᱞᱟᱦᱟᱛᱮ?
ᱚ ᱜᱟᱞᱢᱟᱨᱟᱣ ᱜᱟᱞᱢᱟᱨᱟᱣ ᱛᱮ ᱱᱚᱜᱼᱚᱭ ᱱᱟᱝ ᱞᱟᱝ ᱜᱟᱞᱢᱟᱨᱟᱣ ᱞᱮᱼᱟ ᱡᱮ ᱟᱹᱰᱤ ᱡᱟᱹᱥᱛᱤ ᱜᱮ ᱱᱚᱜᱼᱚᱭ ᱟᱹ ᱵᱟᱯᱞᱟ ᱠᱚᱨᱮᱱᱟᱜ ᱞᱟᱝ ᱜᱟᱞᱢᱟᱨᱟᱣ ᱠᱮᱫᱟ ᱥᱮ ᱢᱮᱛᱟᱜ ᱢᱮ ᱚᱱᱟ ᱤᱭᱟᱹ ᱨᱟᱹᱥᱠᱟᱹᱣᱟᱱ ᱠᱷᱚᱵᱚᱨ ᱠᱚᱞᱟᱝ ᱜᱟᱞᱢᱟᱨᱟᱣ ᱠᱮᱫᱟ ᱟᱫᱚ ᱮᱱᱟᱱᱤᱧ ᱠᱩᱞᱤ ᱠᱮᱜ ᱢᱮᱭᱟ ᱡᱮ ᱱᱮᱛᱟᱨ ᱠᱟᱛᱮᱜ ᱟᱹᱰᱤ ᱡᱟᱹᱥᱛᱤ ᱱᱚᱜᱼᱚᱭ ᱪᱮᱫ ᱠᱚ ᱢᱮᱱᱟ ᱞᱟᱦᱟ ᱡᱮ ᱱᱚᱜᱼᱚᱭ ᱥᱮ ᱚᱠᱟᱴᱟᱜ ᱤᱧ ᱜᱟᱞᱢᱟᱨᱟᱣ ᱛᱟᱦᱮᱱᱟ ᱤᱧ ᱚᱠᱟᱭ ᱫᱤᱥᱟᱹ ᱡᱟᱹᱱᱤᱡ ᱚᱱᱟ ᱛᱤᱨᱭᱳ ᱨᱟᱦᱟ ᱠᱚᱜᱮᱞᱟᱝ ᱜᱟᱞᱢᱟᱨᱟᱜ ᱠᱟᱱ ᱛᱟᱦᱮᱸᱱᱟ, ᱟᱨ ᱚᱱᱟᱧ ᱠᱩᱞᱤ ᱞᱮᱫ ᱢᱮ ᱡᱮ ᱱᱮᱛᱟᱨ ᱠᱟᱛᱮ ᱫᱚ ᱟᱹᱰᱤ ᱠᱚᱢ ᱜᱮ ᱱᱚᱜᱼᱚᱭ ᱛᱤᱨᱭᱳ ᱠᱚᱸ ᱵᱟᱠᱚ ᱚᱨᱚᱝ ᱫᱟ ᱟᱹᱰᱤ ᱠᱚᱢ ᱜᱮᱭᱟ ᱵᱟᱹᱭ ᱵᱟᱹᱭ ᱛᱮ ᱟᱫ ᱪᱟᱵᱟᱜ ᱠᱟᱱᱟ ᱟᱫᱚ ᱚᱱᱟ ᱠᱚ ᱵᱟᱨᱮ ᱛᱮᱜᱮ ᱦᱟᱸᱜ ᱢᱤᱫ ᱵᱟᱨ ᱠᱟᱛᱷᱟ ᱟᱢ ᱱᱚᱰᱮ ᱞᱟᱹᱭ ᱞᱟᱹᱜᱤᱫ ᱠᱩᱨᱩᱢᱩᱴᱩᱭ ᱢᱮ
ᱦᱩᱸ ᱟᱹᱰᱤ ᱢᱚᱪ ᱱᱚᱣᱟ ᱵᱟᱝ ᱟᱞᱮ ᱥᱮᱫ ᱤᱧ ᱞᱟᱹᱭ ᱞᱟᱝᱟ ᱟᱞᱮ ᱥᱮᱫ ᱟᱞᱮ ᱥᱮᱫ ᱤᱧ ᱞᱟᱹᱭ ᱞᱟᱝᱼᱟ ᱵᱚᱞᱮ ᱪᱮᱫ ᱠᱚ ᱢᱮᱱ ᱠᱮᱭᱟ ᱞᱟᱦᱟᱛᱮ ᱪᱮᱫ ᱞᱮᱠᱟ ᱨᱟᱹᱥᱠᱟᱹ ᱠᱚ ᱠᱟᱱ ᱛᱟᱦᱮᱱᱟ ᱡᱟᱦᱟᱸ ᱨᱮᱜᱮ ᱨᱟᱹᱥᱠᱟᱹᱢ ᱪᱟᱞᱟᱜᱼᱟ ᱵᱟᱯᱞᱟ ᱨᱮ ᱥᱮ ᱥᱚᱦᱨᱟᱭ ᱨᱮ ᱛᱮᱨᱣᱳ ᱨᱮᱭᱟᱜ ᱨᱟᱹᱥᱠᱟᱹ ᱫᱚ ᱟᱹᱰᱤ ᱢᱚᱸᱡᱽ ᱛᱟᱦᱮᱸ ᱠᱟᱱᱟ ᱾ ᱢᱮᱱᱠᱷᱟᱱ ᱱᱤᱛᱚᱜ ᱤᱧ ᱧᱮᱞᱫᱟ ᱵᱚᱞᱮ ᱟᱞᱮ ᱱᱟᱠᱷᱟ ᱨᱮᱭᱟᱜ ᱵᱚᱞᱮ ᱛᱤᱨᱭᱳ ᱚᱨᱚᱝ ᱜᱤ ᱯᱟᱥᱮᱡ ᱵᱟᱢ ᱧᱟᱢ ᱠᱚᱣᱟ ᱨᱟᱱᱠᱟᱜᱮ ᱦᱚᱲ ᱵᱚᱞᱮ ᱧᱟᱢ ᱠᱚᱣᱟ ᱟᱹᱰᱤ ᱢᱤᱫ ᱵᱟᱨ ᱵᱚᱞᱮ, ᱚᱠᱟ ᱵᱟᱢ ᱧᱟᱢ ᱠᱚᱣᱟ ᱟᱫᱚ ᱚᱱᱮ ᱚᱱᱠᱟᱜᱮ ᱵᱚᱞᱮ ᱚᱠᱟᱴᱟᱜ ᱟᱵᱚ ᱵᱟᱵᱚᱱ ᱞᱤᱪᱤᱫᱮᱭᱟ ᱟᱵᱚ ᱥᱚᱢᱟᱡᱽ ᱨᱮᱭᱟᱜ ᱛᱚᱵᱮ ᱵᱟᱹᱭ ᱵᱟᱹᱭᱛᱮ ᱚᱱᱟ ᱫᱚ ᱟᱵᱚᱣᱟᱜ ᱥᱚᱢᱟᱡᱽ ᱨᱮ ᱮᱯᱷᱮᱠᱴ ᱠᱚᱲᱟᱣ ᱤᱫᱤᱜ ᱠᱟᱱ ᱜᱮᱭᱟ ᱪᱮᱫ ᱞᱮᱠᱟ ᱦᱚᱲ ᱱᱮᱛᱟᱨ ᱰᱤᱡᱮ ᱤᱭᱟᱹᱭᱟ ᱰᱤᱡᱮ ᱧᱮᱞ ᱧᱮᱞ ᱛᱮ ᱛᱮᱛᱮᱫ ᱚᱱᱟ ᱦᱚᱸ- ᱰᱤᱡᱮ ᱠᱷᱟᱹᱞᱤᱢ ᱟᱲᱟᱜᱟ ᱛᱚᱵᱮ ᱛᱟᱭᱱᱚᱢ ᱫᱟᱨᱟᱢ ᱨᱮᱱ ᱦᱚᱲ ᱠᱚ ᱦᱟᱨᱟᱜ ᱠᱟᱱᱟ ᱜᱤᱫᱽᱨᱟᱹ ᱠᱚ ᱛᱚᱵᱮ ᱩᱱᱠᱩ ᱦᱚᱸ ᱮᱱᱮᱡ ᱥᱮᱨᱮᱧ ᱪᱮᱠᱟ ᱪᱮᱫᱟᱠᱚ ᱟᱫᱚ ᱚᱱᱠᱟ ᱜᱮ ᱛᱤᱨᱣᱳ ᱦᱚᱸ ᱚᱱᱠᱟ ᱜᱮ ᱚᱠᱭᱴᱟᱜ ᱠᱚ ᱞᱟᱴᱩ ᱵᱟᱲᱟᱭ ᱵᱟᱵᱚᱱ ᱚᱲᱟᱜ ᱨᱮᱦᱚᱸᱠᱚ ᱞᱟᱦᱟ ᱧᱚᱜ ᱦᱚᱲ ᱵᱟᱠᱚ ᱤᱭᱟᱹ ᱤᱫᱤ ᱞᱮᱫᱟ ᱵᱟᱠᱚ ᱥᱟᱵ ᱤᱫᱤ ᱞᱮᱫᱟ ᱚᱱᱟ ᱛᱚᱵᱮ ᱮᱱᱮᱡ ᱠᱟᱜ ᱜᱮ ᱟᱵᱚ ᱦᱚᱸ ᱟ ᱟᱵᱚ ᱵᱚᱱ ᱦᱤᱲᱤ ᱠᱮᱫᱟ ᱟᱵᱚᱨᱮᱱ ᱜᱤᱫᱽᱨᱟᱹ ᱠᱚ ᱦᱤᱲᱤᱧᱟ ᱛᱚᱵᱮ ᱚᱱᱠᱟ ᱫᱚ ᱟᱫ ᱪᱟᱵᱟᱜᱼᱟ ᱦᱚᱸ ᱵᱚᱞᱮ ᱚᱱᱮ ᱚᱱᱟᱜᱮ ᱟᱵᱚᱣᱟᱜ ᱥᱚᱢᱟᱡᱽ ᱨᱮ ᱟᱵᱚᱣᱟᱜ ᱠᱟᱞᱪᱟᱨ ᱨᱮ ᱮᱯᱷᱮᱠᱴ ᱯᱟᱲᱟᱜ ᱠᱟᱱᱟ ᱱᱚᱣᱟ ᱦᱚ,
ᱟᱪᱷᱟ ᱟᱹᱰᱤ ᱱᱟᱯᱟᱭ ᱠᱟᱛᱷᱟᱢ ᱞᱟᱹᱭ ᱠᱮᱫᱼᱟ ᱱᱚᱰᱮ ᱾ ᱟᱨ ᱤᱧ ᱦᱚᱸ ᱚᱱᱟ ᱠᱟᱛᱷᱟ ᱜᱤᱧ ᱢᱮᱱ ᱦᱚᱪᱚᱭᱮᱫᱟ ᱱᱚᱰᱮ ᱡᱮ ᱟᱹᱰᱤ ᱡᱟᱹᱥᱛᱤ ᱱᱚᱜᱼᱚᱭ ᱛᱤᱨᱭᱳ ᱨᱟᱦᱟ ᱠᱚᱠᱚ ᱚᱨᱚᱝᱟ ᱟᱨ ᱢᱮᱛᱟᱜ ᱢᱮ ᱚᱱᱟ ᱫᱚ ᱱᱮᱛᱟᱨ ᱫᱚ ᱵᱟᱹᱭ ᱵᱟᱹᱭ ᱛᱮ ᱠᱚᱢ ᱧᱚᱜ ᱠᱟᱱᱟ ᱟᱨᱠᱟᱱ ᱞᱟᱦᱟᱛᱤᱧ ᱫᱤᱥᱟᱹᱭᱮᱫᱟ ᱡᱮ ᱜᱟᱹᱭ ᱜᱩᱯᱤ ᱠᱟᱰᱟ ᱜᱩᱯᱤ ᱟᱹᱰᱤ ᱠᱚ ᱚᱨᱚᱝ ᱵᱟᱲᱟᱭᱮᱫ ᱠᱟᱱ ᱛᱟᱦᱮᱱᱟ ᱥᱮ ᱠᱟᱹᱢᱤ ᱠᱚᱦᱚᱸ ᱠᱚ ᱪᱟᱞᱟᱜᱼᱟ ᱡᱚᱠᱷᱚᱱ ᱦᱳᱲᱩ ᱨᱚᱦᱚᱭ ᱥᱮ ᱜᱟᱹᱪᱷᱤ ᱛᱩᱫ ᱠᱚᱦᱚᱸ ᱠᱚ ᱪᱟᱞᱟᱜᱼᱟ ᱟᱠᱟᱠᱟᱞ ᱠᱚ ᱥᱮᱨᱮᱧᱟᱚ ᱛᱤᱨᱭᱳ ᱠᱚᱠᱚ ᱚᱨᱚᱝᱟ, ᱟᱨ ᱯᱷᱮᱱᱴᱚᱲ ᱵᱟᱱᱟᱢ ᱠᱚᱦᱚᱸ ᱟᱹᱰᱤ ᱜᱟᱱ ᱛᱟᱦᱮᱸ ᱠᱟᱱᱟ ᱞᱟᱦᱟ ᱛᱮᱫᱚ ᱥᱮ ᱱᱮᱛᱟᱨ ᱠᱟᱛᱮ ᱢᱟ ᱚᱠᱚᱭ ᱦᱚᱸ ᱵᱚᱱᱫ ᱛᱤᱨᱭᱳ ᱡᱩᱛ ᱵᱟᱲᱟᱭ ᱵᱟᱝ ᱫᱚ ᱯᱷᱮᱱᱴᱚᱲ ᱵᱟᱱᱟᱢ ᱡᱩᱛᱮ ᱵᱟᱲᱟᱭ ᱵᱟᱝ ᱫᱚ ᱪᱮᱫ ᱮ ᱵᱟᱲᱟᱭ ᱾ ᱮᱠᱟᱞ ᱜᱮ ᱚᱱᱟ ᱵᱟᱝ ᱞᱮᱠᱟ ᱠᱚ ᱵᱟᱲᱟᱭ ᱜᱮ ᱠᱟᱱᱟ ᱱᱮᱛᱟᱨ ᱟᱹᱰᱤ ᱠᱚᱢ ᱦᱚᱲ ᱜᱮᱠᱚ ᱵᱟᱲᱟᱭ ᱠᱷᱟᱡ ᱫᱚ ᱚᱱᱟ ᱛᱤᱨᱭᱳ ᱡᱩᱛ ᱠᱚ ᱥᱮ ᱢᱮᱛᱟᱜ ᱢᱮ ᱯᱷᱮᱱᱴᱚᱲ ᱵᱟᱱᱟᱢ ᱡᱩᱛ ᱠᱚ ᱾ ᱟᱫᱚ ᱟᱹᱰᱤ ᱠᱚᱢ ᱦᱚᱲ ᱜᱮ ᱟᱨᱠᱟᱱ ᱫᱚ ᱵᱟᱝ ᱞᱮᱠᱟᱜᱮ ᱱᱮᱛᱟᱨ ᱫᱚ ᱱᱚᱜᱼᱚᱭ ᱵᱟᱹᱭ ᱵᱟᱹᱭ ᱛᱮ ᱚᱱᱟ ᱦᱚ ᱟᱛ ᱥᱮᱫ ᱜᱮ ᱪᱟᱞᱟᱜ ᱠᱟᱱᱟ ᱾ ᱢᱮᱛᱟᱜ ᱢᱮ ᱟᱫᱚᱜ ᱚᱱᱟ ᱟᱹᱰᱤ ᱡᱟᱹᱥᱛᱤ ᱜᱮ ᱟᱫᱚ ᱱᱚᱣᱟ ᱦᱚᱸ ᱱᱮᱛᱟᱨ ᱠᱟᱛᱮ ᱧᱮᱞᱚᱜᱚᱜ ᱠᱟᱱᱟ ᱡᱮ ᱱᱮᱛᱟᱨ ᱛᱮᱫᱚ ᱱᱚᱜᱼᱚᱭ ᱮᱠᱟᱞ ᱜᱮ ᱞᱟᱦᱟᱛᱤᱧ ᱫᱤᱥᱟᱹᱭᱮᱫᱟ ᱡᱮ ᱡᱟᱦᱟᱸᱭ ᱜᱮ ᱡᱚᱠᱷᱚᱱ ᱠᱤᱱ ᱧᱟᱯᱟᱢᱚᱜ ᱠᱤᱱ ᱢᱮᱱ ᱠᱟᱫᱟ ᱠᱚᱲᱟ ᱠᱩᱲᱤ ᱦᱚᱸ ᱛᱚ ᱩᱱᱠᱤᱱ ᱫᱚᱠᱤᱱ ᱪᱟᱞᱟᱜᱼᱟ ᱵᱚᱞᱮ ᱜᱟᱰᱟ ᱟᱲᱮ ᱥᱮᱫ ᱜᱮ ᱱᱚᱜᱼᱚᱭ ᱛᱤᱨᱭᱳ ᱚᱨᱚᱝᱜᱤ ᱥᱮ ᱜᱳᱞ ᱠᱚᱦᱚᱸ ᱥᱮ ᱟᱭᱢᱟ ᱜᱟᱱ ᱞᱟᱦᱟᱛᱮ ᱛᱟᱦᱮᱸ ᱠᱟᱱᱟ, ᱟᱨ ᱱᱮᱛᱟᱨ ᱡᱚᱠᱷᱚᱱ ᱦᱟᱸᱜ ᱯᱷᱳᱱ ᱠᱚ ᱱᱚᱣᱟ ᱦᱮᱡ ᱮᱱᱟ ᱛᱚ ᱚᱱᱟ ᱜᱟᱞ ᱜᱳᱞ ᱮᱠᱟᱞ ᱵᱟᱠᱚ ᱵᱟᱲᱟᱭᱟ ᱜᱤᱫᱽᱨᱟᱹ ᱠᱚᱦᱚᱸ ᱢᱮᱛᱟᱜ ᱢᱮᱭᱟ ᱟᱹᱰᱤ ᱠᱚᱢ ᱦᱚᱲᱜᱮ ᱟᱨ ᱚᱱᱟ ᱢᱮᱛᱟᱜ ᱢᱮ ᱛᱤᱨᱭᱳ ᱚᱨᱚᱝ ᱦᱚᱸ ᱵᱟᱠᱚ ᱵᱟᱰᱟᱭᱟ, ᱥᱮ ᱚᱱᱟ ᱯᱷᱮᱱᱴᱲ ᱵᱟᱱᱟᱢ ᱠᱚᱦᱚᱸ ᱟᱨ ᱵᱟᱠᱷᱟᱡ ᱫᱚ ᱞᱟᱦᱟᱛᱮ ᱮᱠᱟᱞ ᱜᱮ ᱚᱱᱟ ᱯᱷᱮᱱᱴᱚᱲ ᱵᱟᱱᱟᱢ ᱥᱮ ᱛᱤᱨᱭᱳ ᱨᱟᱦᱟ ᱱᱚᱣᱟ ᱠᱚᱜᱮ ᱠᱚ ᱧᱟᱯᱟᱢᱚᱜ ᱠᱟᱱ ᱛᱟᱦᱮᱱᱟ ᱫᱤᱥᱟᱹᱭ ᱮᱫᱟ᱾ ᱟᱪᱷᱟ ᱱᱚᱣᱟ ᱠᱚ ᱵᱟᱨᱮᱛᱮ ᱟᱢ ᱢᱤᱫ ᱵᱟᱨ ᱠᱟᱛᱷᱟ ᱞᱟᱹᱭ ᱢᱮ, ᱡᱮ ᱱᱮᱛᱟᱨ ᱱᱚᱣᱟ ᱠᱚ ᱟᱫ ᱪᱟᱵᱟᱣ ᱠᱟᱱᱟ ᱛᱚ ᱪᱮᱠᱟᱛᱮ ᱟᱫᱚᱜ ᱠᱟᱱᱟ ᱥᱮ ᱟᱨ ᱵᱚᱞᱮ ᱞᱟᱦᱟ ᱨᱮᱭᱟᱜ ᱠᱟᱛ ᱠᱚᱦᱚᱸ ᱢᱤᱫ ᱵᱟᱨ ᱞᱟᱹᱭ ᱢᱮ ᱡᱮ ᱥᱟᱹᱨᱤ ᱜᱮ ᱱᱚᱝᱠᱟ ᱟᱯᱮ ᱥᱮᱫ ᱦᱚᱸ ᱦᱩᱭᱩᱜ ᱠᱟᱱ ᱛᱟᱦᱮᱱᱟ ᱡᱮ ᱛᱤᱨᱭᱳ ᱠᱚ ᱚᱨᱚᱝᱮᱫ ᱠᱟᱱ ᱛᱟᱦᱮᱱ ᱜᱮᱭᱟ ᱟᱹᱰᱤ ᱡᱟᱹᱥᱛᱤ ᱛᱤ ᱜᱟᱹᱭ ᱜᱩᱯᱤ ᱠᱟᱰᱟ ᱜᱩᱯᱤ ᱥᱮ ᱪᱮᱫ ᱞᱮᱠᱟ?
ᱥᱟᱹᱨᱤᱜᱮ ᱱᱚᱣᱟ ᱟᱹᱰᱤ ᱢᱚᱡᱮᱢ ᱞᱟᱹᱭ ᱠᱮᱫᱟ ᱵᱚᱞᱮ ᱴᱮᱱᱴᱚᱲ ᱵᱟᱱᱟᱢ ᱦᱩᱭᱱᱟ ᱴᱮᱱᱴᱚᱲ ᱵᱟᱱᱟᱢ ᱢᱟ ᱤᱧᱦᱧ ᱦᱤᱲᱤᱧ ᱟᱠᱟᱫ ᱛᱟᱦᱮᱸ, ᱛᱚ ᱟᱢᱮᱢ ᱞᱟᱹᱭ ᱠᱮᱫᱟ ᱛᱚᱵᱮ ᱫᱤᱥᱟᱹ ᱧᱚᱜ ᱪᱚ ᱫᱤᱥᱟᱹ ᱦᱚᱪᱚ ᱠᱤᱫᱤᱧᱟ ᱵᱚᱞᱮ ᱦᱮᱸ ᱴᱮᱱᱴᱚᱲ ᱵᱟᱱᱟᱢ᱾ ᱟᱡ ᱤᱧ ᱦᱩᱧ ᱫᱤᱥᱟᱹ ᱠᱟᱹᱴᱮᱡ ᱜᱤᱧ ᱛᱟᱦᱮᱸ ᱠᱟᱱᱟ ᱵᱚᱞᱮ ᱮᱠᱫᱚᱢ ᱡᱟᱦᱟᱸ ᱛᱤ ᱨᱮᱜᱮ ᱵᱚᱞᱮ ᱧᱤᱫᱟᱹ ᱦᱚᱸᱢ ᱜᱤᱛᱤᱡ ᱟᱢ ᱥᱮᱢ ᱮᱵᱷᱮᱱᱚᱜᱼᱟ ᱟᱢ ᱚᱠᱚᱭᱴᱟᱜ ᱪᱚ ᱟᱸᱡᱚᱢ ᱫᱤ ᱴᱮᱱᱴᱚᱲ ᱮ ᱵᱮᱱᱟᱢ ᱮᱫᱟ ᱚᱠᱟᱴᱷᱡ ᱪᱚ ᱚᱠᱟᱥᱮᱫ ᱪᱚᱭ ᱢᱮᱱᱟᱭᱟ ᱛᱤᱨᱭᱚ ᱚᱨᱚᱝ ᱫᱟ᱾ ᱵᱚᱞᱮ ᱟᱹᱰᱤ ᱢᱚᱸᱡᱽ ᱟᱸᱡᱚ ᱢᱚᱜ ᱠᱟᱱ ᱛᱟᱦᱮᱱᱟ ᱵᱚᱞᱮ ᱟᱹᱰᱤ ᱢᱚᱸᱡᱽ ᱧᱤᱫᱟᱹ ᱠᱟᱱᱟ ᱮᱠᱫᱚᱢ ᱢᱚᱱᱮᱨᱮ ᱡᱤᱣᱤ ᱨᱮ ᱟᱹᱰᱤ ᱢᱚᱸᱡ ᱟᱹᱰᱤ ᱢᱚᱡᱽ ᱜᱮ ᱠᱟᱱ ᱛᱟᱦᱮᱱᱟ ᱟᱨ ᱤᱧ ᱦᱚᱸᱧ ᱫᱤᱥᱟᱹᱭᱟ ᱵᱚᱞᱮ ᱠᱟᱰᱟ ᱜᱩᱯᱤᱢ ᱪᱟᱞᱟᱜ ᱥᱮ ᱡᱟᱦᱟᱸ ᱥᱮᱫ ᱠᱟᱹᱢᱤᱢ ᱪᱟᱞᱟᱜ ᱚᱱᱟ ᱛᱤᱨᱭᱳ ᱫᱚ ᱵᱚᱞᱮ ᱠᱷᱟᱥ ᱠᱟᱭ ᱴᱷᱮᱱᱴᱚᱲ ᱵᱟᱱᱟᱢ ᱠᱷᱚᱡ ᱛᱤᱨᱟᱹᱭ ᱫᱚ ᱵᱚᱞᱮ ᱡᱟᱦᱟᱸ ᱥᱮᱫ ᱜᱮᱠᱚ ᱟᱹᱥᱮᱱ ᱵᱟᱲᱟᱭᱮᱫ ᱛᱟᱦᱮᱱᱟ ᱠᱟᱰᱟ ᱜᱩᱯᱤ ᱦᱚᱸ ᱩᱱᱤ ᱠᱚᱯᱤ ᱠᱟᱱᱟᱭ ᱢᱚᱛᱚ ᱠᱟᱰᱟ ᱪᱚᱴᱨᱮᱭ ᱫᱮᱡ ᱠᱚᱜᱼᱟᱭ ᱟᱡ ᱢᱤᱫᱛᱮ ᱨᱟᱹᱥᱠᱟᱹ ᱡᱚᱱᱚᱜᱼᱟ᱾ ᱟᱨ ᱠᱟᱹᱢᱤ ᱥᱮᱫ ᱪᱟᱞᱟᱜᱼᱟ ᱦᱩᱲ ᱦᱩᱲᱩ ᱜᱮᱫ ᱥᱮ ᱜᱷᱟᱸᱥ ᱜᱮᱫ ᱚᱱᱛᱮ ᱦᱚᱸᱭ ᱥᱚᱸᱜᱮ ᱛᱚᱨᱟᱭᱟ᱾ ᱚᱠᱟ ᱫᱚᱭ ᱜᱮᱫ ᱵᱷᱟᱜᱟᱣ ᱮᱱᱟᱭ ᱪᱮᱫ ᱪᱚ ᱫᱩᱲᱩᱵ ᱱᱟᱭ ᱫᱟᱨᱮ ᱵᱩᱴᱟᱹᱨᱮ ᱩᱢᱜᱩᱞ ᱱᱟᱭ ᱪᱮᱫ ᱪᱮ ᱠᱟᱭᱟ ᱚᱠᱚᱭ ᱥᱩᱵᱤᱫᱷᱟ ᱟ ᱥᱚᱢᱚᱭ ᱵᱟᱹᱱᱩᱜᱼᱟ ᱛᱚᱵᱮ ᱟᱹᱰᱤ ᱢᱚᱸᱡᱽ ᱩᱱᱤᱦᱚᱸ ᱟᱭᱮ ᱨᱟᱹᱥᱠᱟᱹᱜ ᱠᱟᱱ ᱛᱟᱦᱮᱱᱟᱭ ᱚᱱᱮ ᱚᱱᱠᱟ᱾ ᱵᱚᱞᱮ ᱡᱟᱦᱟᱸ ᱥᱮᱫ ᱜᱮ ᱪᱟᱞᱟᱜ ᱵᱚᱞᱮ ᱟᱹᱰᱤ ᱢᱚᱸᱡᱽ ᱢᱚᱱᱮᱨᱮ ᱵᱚᱞᱮ ᱢᱤᱫ ᱢᱡᱽ ᱠᱚ ᱠᱟᱱ ᱛᱟᱦᱮᱱᱟ ᱟᱛᱮ ᱱᱛᱮ ᱨᱮᱢ ᱟᱸᱡᱚᱢ ᱧᱟᱢ ᱜᱮᱭᱟ᱾ ᱢᱮᱱᱠᱷᱟᱡ ᱱᱚᱣᱟ ᱢᱮᱱ ᱠᱮᱫᱟᱢ ᱵᱚᱞᱮ ᱪᱮᱫ ᱞᱮᱠᱟᱛᱮ ᱵᱚᱞᱮ ᱟᱫ ᱪᱟᱵᱟᱭᱮᱱᱟ᱾ ᱱᱚᱣᱟ ᱤᱧ ᱞᱟᱹᱭ ᱞᱟᱸᱜᱟ ᱢᱤᱫ ᱵᱟᱨ ᱠᱟᱛᱷᱟ ᱵᱚᱞᱮ ᱪᱮᱫᱞᱮᱠᱟ ᱢᱚᱛᱞᱚᱵ ᱟᱵᱚ ᱠᱷᱚᱡ ᱞᱟᱦᱟ ᱟᱵᱚᱨᱮᱱ ᱦᱟᱲᱟᱢ ᱠᱚᱠᱚ ᱛᱟᱦᱮᱸ ᱠᱟᱱᱟ ᱟᱨ ᱩᱱᱠᱩ ᱨᱮᱱ ᱩᱱᱠᱩ ᱨᱮᱱ ᱠᱚᱲᱟ ᱠᱷᱚᱡ ᱠᱚᱲᱟ ᱛᱚᱵᱮ ᱩᱱᱠᱩ ᱢᱚᱸᱡᱽ ᱛᱮ ᱵᱟᱠᱚ ᱪᱮᱫ ᱤᱫᱤ ᱞᱮᱫᱟ ᱵᱟᱠᱚ ᱨᱩᱠᱷᱤᱭᱟᱹ ᱤᱫᱤ ᱞᱮᱫᱟ᱾ ᱟᱵᱚ ᱦᱚᱸᱵᱚᱱ ᱧᱮᱞ ᱛᱤᱭᱮᱫ ᱠᱮᱫᱟ ᱢᱤᱫ ᱵᱟᱨ᱾ ᱛᱚᱵᱮ ᱟᱵᱚ ᱨᱮᱭᱟᱜ ᱚᱱᱟ ᱨᱮᱭᱟᱜ ᱤᱱᱴᱟᱨᱮᱥᱴ ᱟᱵᱚ ᱦᱚᱸ ᱦᱟᱨᱟ ᱵᱩᱨᱩᱭ ᱱᱟᱵᱚᱱ ᱤᱱᱴᱟᱨᱮᱥᱴ ᱠᱚᱢ ᱤᱫᱤ ᱮᱱᱟ᱾ ᱞᱟᱦᱟ ᱟᱵᱚᱨᱮᱱ ᱜᱤᱫᱽᱨᱟᱹ ᱠᱚ ᱦᱤᱡᱩᱜᱼᱟ᱾ ᱩᱱᱠᱩ ᱢᱟ ᱟᱨᱦᱚᱸ ᱱᱚᱣᱟ ᱧᱮᱞ ᱵᱟᱠᱚ ᱧᱮᱞ ᱟᱠᱟᱫ ᱚᱱᱠᱟ ᱞᱮᱠᱟᱛᱮ ᱚᱱᱟ ᱫᱚ ᱟᱫ ᱪᱟᱞᱟᱜᱼᱟ, ᱛᱚ ᱚᱱᱟ ᱡᱚᱜᱟᱶ ᱡᱚᱜᱟᱣ ᱡᱚᱛᱚᱱ ᱞᱟᱹᱜᱤᱫ ᱫᱚ ᱡᱟᱜᱮ ᱢᱮᱱᱟᱜ ᱵᱚᱱᱟ ᱱᱤᱭᱟᱹ ᱚᱠᱛᱮ ᱨᱮ ᱢᱤᱫᱼ ᱵᱟᱨ ᱫᱚᱢ ᱟᱵᱚ ᱴᱷᱮᱱ ᱦᱚᱸ ᱥᱟᱯᱟᱜ ᱛᱟᱦᱮᱱ ᱦᱩᱭᱩᱜ ᱠᱟᱱᱟ ᱡᱟᱜᱮ᱾ ᱵᱟᱲᱟᱭᱟᱜ ᱵᱟᱢ ᱵᱟᱲᱟᱭ᱾ ᱵᱚᱞᱮ ᱡᱮᱢᱚᱱ ᱜᱤᱫᱽᱨᱟᱹᱭ ᱢᱮᱱ ᱠᱮᱫᱟ ᱵᱟ ᱱᱚᱣᱟ ᱫᱚ ᱪᱮᱫ ᱠᱟᱱᱟ ᱟᱫᱚ ᱢᱮᱱᱮᱫᱟ ᱱᱚᱣᱟ ᱫᱚ ᱱᱚᱣᱟ ᱠᱟᱱᱟ, ᱛᱚᱵᱮ ᱟᱢ ᱚᱨᱚᱝ ᱞᱮᱱᱛᱟᱞ ᱞᱮ ᱠᱷᱟᱱᱡ ᱩᱱᱤ ᱦᱚᱸ ᱚᱨᱚᱝ ᱟᱼᱟ ᱦᱚᱸ ᱟᱹᱰᱤ ᱢᱚᱡᱽ ᱚᱨᱚᱝᱚᱜ ᱠᱟᱱᱟ ᱛᱚᱵᱮ ᱡᱟᱹᱨᱩᱲᱟᱹᱱ ᱦᱚᱸᱭ ᱠᱩᱨᱩᱢᱩᱴᱩᱭ ᱜᱮᱭᱟᱭ ᱦ ᱱᱚᱜᱼ ᱚᱠᱟ ᱨᱮ ᱱᱚᱣᱟ ᱫᱚ ᱥᱮᱨᱮᱧ ᱨᱮᱠᱚ ᱢᱤᱞᱟᱹᱣᱟ ᱵᱟᱯᱞᱟ ᱠᱚᱨᱮ ᱠᱚ ᱚᱨᱚᱝᱟ ᱥᱚᱨᱚᱦᱟᱭ ᱠᱚᱨᱮ ᱠᱚ ᱚᱨᱚᱝᱟᱢ ᱞᱟᱹᱭ ᱵᱟᱲᱟᱭᱟ ᱦᱚᱭ ᱡᱟᱹᱨᱩᱲ ᱱᱩᱭ ᱦᱚᱸ ᱛᱟᱭᱚᱢ ᱛᱮ ᱢᱚᱱᱮ ᱦᱮᱡ ᱤᱫᱤ ᱦᱳᱭᱳᱜᱼᱟ ᱟᱨ ᱞᱟᱦᱟ ᱛᱮᱠᱟ ᱨᱩᱣᱟᱹᱲ ᱦᱮᱡ ᱫᱟᱲᱮᱭᱟᱜᱼᱟ᱾ ᱱᱚᱝᱠᱟᱧ ᱢᱮᱱ ᱚᱪᱚᱭᱮᱫᱟ ᱟᱫᱚ ᱟᱢ ᱢᱟ ᱟᱹᱰᱤ ᱟ ᱞᱟᱹᱭ ᱛᱟᱞᱟ ᱢᱮ ᱪᱮᱫ ᱞᱮᱠᱟ ᱱᱚᱣᱟ ᱨᱟᱹᱠᱷᱤ ᱡᱚᱜᱟᱣ ᱠᱚᱜ ᱟᱨᱦᱚᱸ᱾ ᱟᱢ ᱥᱮᱫ ᱠᱷᱚᱡ᱾
ᱟᱹᱰᱤ ᱱᱟᱯᱟᱭ ᱠᱟᱛᱷᱟ ᱱᱚᱰᱮᱢ ᱞᱟᱹᱭ ᱠᱮᱜᱼᱟ᱾ ᱡᱮ ᱪᱤᱠᱟᱛᱮ ᱱᱚᱣᱟ ᱨᱟᱹᱠᱷᱤ ᱡᱚᱜᱟᱜᱼᱟ ᱥᱮ ᱪᱤᱠᱟᱛᱮ ᱱᱚᱣᱟ ᱵᱚᱱ ᱵᱟᱵᱚᱱ ᱟᱫ ᱪᱚ ᱫᱟᱲᱮᱭᱟᱜᱼᱟ ᱟᱵᱚᱣᱟᱜ ᱛᱤ ᱨᱮᱜᱮ ᱛᱟᱦᱮᱱᱟ ᱡᱮ ᱱᱚᱣᱟ ᱫᱚ ᱢᱮᱱ ᱮᱠᱟ ᱢᱤᱫᱴᱮᱱ ᱨᱟᱹᱥᱠᱣᱟᱱ ᱡᱤᱱᱤᱥ ᱠᱟᱱᱟ ᱟᱨ ᱱᱚᱣᱟ ᱫᱚ ᱵᱚᱞᱮ ᱮᱠᱟᱞ ᱡᱚᱨᱢᱚᱴ ᱤᱭᱟᱹ ᱫᱚ ᱨᱟᱹᱠᱷᱤ ᱡᱚᱜᱟᱣ ᱫᱚ ᱢᱩᱥᱠᱤᱞ ᱧᱚᱜ ᱜᱮᱭᱟ᱾ ᱱᱚᱣᱟ ᱨᱮ ᱡᱟᱦᱟᱸᱭ ᱱᱟᱥ ᱥᱟᱵ ᱢᱮᱱᱟᱭᱟ ᱥᱮ ᱡᱟᱦᱟᱸᱭ ᱱᱚᱣᱟᱭ ᱪᱮᱫᱟ ᱛᱚ ᱩᱱᱤᱮᱭ ᱵᱟᱲᱟᱭᱟᱮ ᱱᱚᱣᱟ ᱨᱮ ᱛᱤᱱᱟᱹᱜ ᱱᱟᱯᱟᱭ ᱥᱮ ᱛᱤᱱᱟᱹᱜ ᱱᱟᱯᱟᱭ ᱨᱟᱹᱥᱠᱟᱹᱣᱟᱱ ᱡᱤᱱᱤᱥ ᱠᱟᱱᱟ ᱱᱚᱣᱟ ᱫᱚ᱾ ᱟᱫᱚ ᱚᱱᱟ ᱤᱭᱟᱹᱛᱮᱧ ᱢᱮᱱᱟ ᱡᱮ ᱡᱟᱦᱟᱸᱴᱟᱜ ᱜᱮ ᱵᱚᱞᱮ ᱡᱟᱦᱟᱱᱟᱜ ᱡᱤᱱᱤᱥ ᱨᱮᱜᱮ ᱱᱚᱣᱟ ᱜᱤᱫᱽᱨᱟᱹ ᱠᱚᱫᱚ ᱪᱮᱫ ᱟᱠᱚ ᱦᱩᱭᱩᱜᱼᱟ ᱱᱚᱣᱟ ᱠᱚ ᱡᱤᱱᱤᱥ᱾ ᱥᱮ ᱡᱟᱦᱟᱸᱭ ᱚᱠᱷᱮ ᱵᱟᱲᱟᱭᱟ ᱟᱨ ᱢᱚᱡᱽ ᱧᱚᱜ ᱡᱚᱠᱷᱚᱱ ᱟᱢᱜᱮ ᱢᱟᱞᱮ ᱟᱞᱮᱢ ᱵᱟᱲᱟᱭᱟ ᱵᱚᱞᱮ ᱟᱨ ᱚᱸᱰᱮ ᱜᱤᱫᱽᱨᱟᱹ ᱠᱚ ᱢᱮᱱᱟᱜ ᱠᱚᱣᱟ ᱟᱨ ᱚᱸᱰᱮᱢ ᱚᱨᱚᱝ ᱠᱮᱫᱟ ᱟᱹᱰᱤ ᱱᱟᱯᱟᱭ ᱵᱚᱞᱮ ᱟᱹᱰᱤ ᱢᱚᱡᱽ ᱟᱸᱡᱚᱢ ᱮᱱᱟ᱾ ᱛᱚ ᱩᱱᱠᱩ ᱠᱚ ᱢᱮᱱᱟ, ᱦᱟᱭᱨᱮ ᱟᱹᱰᱤ ᱢᱚᱸᱡᱽ, ᱮ ᱵᱟᱱᱟᱢ ᱮᱫ ᱠᱟᱱ, ᱤᱧᱦᱚ ᱪᱮᱫᱟ, ᱥᱮ ᱤᱧ ᱦᱚᱧ ᱤᱭᱟᱹᱭᱟ ᱾ ᱥᱮ ᱩᱱᱤ ᱦᱚᱸ ᱢᱚᱱᱮ ᱦᱤᱡᱩᱜᱼᱟ, ᱵᱚᱞᱮ ᱦᱮᱸ, ᱤᱧ ᱦᱚ ᱱᱚᱣᱟ ᱡᱤᱱᱤᱥ ᱤᱧ, ᱪᱮᱠᱟᱹᱭᱟ ᱾ ᱛᱚ ᱚᱱᱟᱛᱮ, ᱦᱚᱨ ᱛᱟᱞᱟᱨᱮ ᱵᱚᱞᱮ ᱡᱟᱦᱟᱸᱱᱟᱜ ᱯᱨᱳᱜᱨᱟᱢ ᱠᱚ ᱦᱩᱭᱩᱜᱼᱟ, ᱥᱮ ᱡᱟᱦᱟᱸᱱᱟᱜ ᱚᱱᱠᱟ, ᱡᱟᱦᱟᱸᱭ ᱡᱩᱫᱤ ᱵᱟᱲᱟᱭ ᱠᱷᱟᱡ, ᱵᱚᱞᱮ ᱛᱚ, ᱚᱱᱟ ᱤᱭᱟᱹᱛᱮ, ᱡᱮ ᱩᱱᱤ, ᱚᱨᱚᱝ ᱵᱟᱱᱟᱢ ᱪᱮᱜ ᱜᱮ, ᱚᱸᱰᱮ ᱢᱮᱛᱟᱜ ᱢᱮ, ᱩᱱᱤ ᱟᱨ ᱪᱮᱫ ᱤᱧ ᱢᱮᱱᱟ, ᱚᱰᱮ ᱛᱤᱨᱭᱳ ᱚᱨᱚᱝ ᱛᱮ, ᱡᱮᱢᱚᱱ ᱩᱱᱤᱭᱟᱜ, ᱟᱸᱡᱚᱢ ᱛᱮ ᱦᱚᱲ ᱠᱚ ᱢᱮᱱᱟ, ᱡᱮ, ᱟᱪᱪᱷᱟ ᱾ ᱟᱹᱰᱤ ᱢᱚᱡᱮ ᱚᱨᱚᱝ ᱮᱫᱟ, ᱤᱧ ᱦᱚᱸᱧ ᱵᱟᱲᱟᱭ ᱠᱟᱜ ᱱᱤᱝᱠᱟ, ᱤᱧ ᱦᱚᱸ ᱱᱚᱝᱠᱟ ᱜᱤᱧ ᱚᱨᱚᱝ ᱵᱟᱲᱟᱭᱟ ᱥᱮ ᱪᱮᱫ ᱪᱚ? ᱛᱚ, ᱚᱱᱟ ᱤᱭᱟᱹ ᱛᱮᱜᱮ, ᱱᱚᱜᱼᱚᱭ ᱟᱭᱢᱟ ᱡᱟᱭᱜᱟ ᱨᱮ, ᱟᱞᱮ ᱥᱮᱫ ᱨᱮ, ᱥᱮ ᱱᱤᱭᱟᱹ ᱟᱰᱮ ᱯᱟᱥᱮ ᱠᱚᱨᱮᱧ, ᱧᱮᱞ ᱮᱫᱟ ᱡᱮ, ᱟᱹᱰᱤ ᱡᱟᱹᱥᱛᱤ ᱱᱚᱜᱼᱚᱭ ᱯᱷᱮᱱᱴᱚᱲ ᱵᱟᱱᱟᱢ ᱨᱮᱭᱟᱜ, ᱯᱨᱳᱜᱨᱟᱢ ᱠᱚᱠᱚ, ᱦᱩᱭ ᱦᱚᱪᱚᱭ ᱮᱫᱟ ᱾ ᱟᱨ, ᱟᱹᱰᱤ ᱵᱟᱲᱟᱭ ᱵᱟᱲᱟᱭ ᱦᱚᱲ ᱠᱚ, ᱦᱤᱡᱩᱜ ᱠᱟᱱᱟ ᱾ ᱟᱨ, ᱟᱹᱰᱤ ᱠᱚᱢ ᱦᱚᱲ ᱜᱮ, ᱚᱱᱟ ᱨᱮᱠᱚ ᱢᱮᱛᱟᱜ ᱢᱮ, ᱦᱟᱢᱮᱴ ᱮᱫᱟᱠᱚ ᱯᱨᱟᱭᱤᱡᱽ ᱠᱚᱦᱚᱸ, ᱟᱨ ᱟᱹᱰᱤ ᱠᱚᱢ ᱦᱚᱲ ᱫᱚ, ᱵᱟᱝ ᱞᱮᱠᱟ ᱜᱮᱠᱚ ᱧᱟᱢ ᱮᱫᱟ ᱾ ᱟᱫᱚ, ᱚᱱᱟ ᱤᱭᱟᱹ ᱛᱮᱜᱮ ᱦᱟᱸᱜ, ᱢᱮᱛᱟᱜ ᱢᱮ, ᱟᱭᱢᱟ ᱰᱷᱮᱨ ᱦᱚᱲ ᱦᱚᱸ ᱠᱚ, ᱢᱮᱱ ᱟᱠᱟᱫᱟ, ᱡᱮ, ᱠᱟᱞᱚᱢ ᱫᱚ, ᱤᱧᱦᱚᱧ ᱯᱷᱮᱰᱚᱜᱼᱟ, ᱤᱧᱦᱚᱧ ᱪᱮᱫᱟ ᱯᱷᱮᱱᱴᱚᱲ ᱵᱟᱱᱟᱢ ᱾ ᱟᱫᱚ, ᱚᱱᱟ ᱤᱭᱟᱹᱛᱮ, ᱱᱚᱜ ᱚᱭ ᱠᱚ, ᱪᱮᱫ ᱮᱫᱟ ᱾ ᱪᱮᱫ ᱠᱟᱛᱮ ᱱᱚᱜᱼᱚᱭ ᱢᱮᱛᱟᱜ ᱢᱮ, ᱢᱤᱫ ᱵᱟᱨ ᱥᱮ ᱱᱚᱣᱟ ᱨᱮᱦᱚᱸ, ᱢᱤᱫ ᱴᱮᱱ ᱨᱟᱹᱠᱷᱤ ᱡᱚᱜᱟᱣ ᱨᱮᱭᱟᱜ, ᱢᱮᱱᱟᱜ ᱟᱠᱟᱫᱟ ᱾ ᱟᱫᱚ, ᱟᱢ ᱛᱤᱥ ᱚᱱᱠᱟ ᱯᱷᱮᱱᱴᱚᱲ ᱵᱟᱱᱟᱢ ᱨᱮᱭᱟᱜ, ᱥᱮ ᱢᱮᱛᱟᱜ ᱢᱮ, ᱛᱤᱨᱭᱳ ᱨᱟᱦᱟ ᱠᱚᱨᱮᱱᱟᱜ, ᱡᱟᱦᱟᱸ ᱱᱟᱜ ᱚᱱᱠᱟ, ᱵᱟᱱᱟᱢ ᱨᱟᱦᱟ ᱠᱚᱨᱮᱱᱟᱜ, ᱱᱚᱣᱟ ᱱᱟ, ᱚᱱᱠᱟ, ᱵᱚᱞᱮ, ᱯᱨᱳᱜᱨᱟᱢ ᱠᱚ ᱦᱩᱭ ᱵᱟᱲᱟᱜᱼᱟ ᱥᱮ, ᱵᱟᱝ ᱦᱩᱭ ᱵᱟᱲᱟᱜᱼᱟ, ᱥᱮ ᱮᱥᱯᱳᱨᱴᱥ ᱠᱚ ᱦᱩᱭ ᱵᱟᱲᱟᱜᱼᱟ, ᱥᱮ ᱵᱟᱝ ᱦᱩᱭ ᱵᱟᱲᱟᱜᱼᱟ ᱾ ᱚᱱᱟ ᱵᱟᱨᱮ ᱛᱮ ᱢᱤᱫ ᱵᱟᱨ ᱠᱟᱛᱷᱟ ᱦᱟᱸᱜ, ᱱᱚᱰᱮ ᱞᱟᱹᱭ ᱛᱟᱞᱟᱝ ᱢᱮ ᱾
ᱴᱷᱤᱠ ᱜᱮᱭᱟ, ᱟᱹᱰᱤ ᱢᱚᱡᱽ ᱠᱚᱪᱥᱮᱱ ᱮᱢ ᱫᱚᱦᱚ ᱠᱮᱫᱟ ᱾ ᱟᱞᱮ ᱴᱚᱴᱷᱟ ᱨᱮᱫᱚ, ᱱᱚᱣᱟ ᱛᱤᱨᱭᱳ ᱵᱟᱱᱟᱢ, ᱛᱤᱨᱭᱳ ᱦᱩᱭᱮᱱᱟ, ᱱᱚᱣᱟ ᱴᱮᱱᱴᱨᱟ ᱵᱟᱱᱟᱢ ᱦᱩᱭᱮᱱᱟ ᱚᱱᱟ ᱫᱚ, ᱟᱹᱰᱤ ᱠᱚᱢ ᱜᱮ ᱦᱩᱭᱩᱜᱼᱟ᱾ ᱢᱤᱫᱴᱮᱡ, ᱟᱞᱮ ᱟᱛᱳ ᱥᱩᱨ ᱜᱮ, ᱢᱮᱞᱟ ᱦᱳᱭᱳᱜᱼᱟ, ᱟᱫᱚ ᱚᱸᱰᱮ ᱜᱤ ᱛᱤᱨᱭᱟᱹ ᱨᱮᱭᱟᱜ ᱫᱚ ᱵᱟᱝ ᱦᱩᱭᱩᱜᱼᱟ, ᱚᱱᱟ ᱦᱚᱸ, ᱚᱱᱟ ᱴᱷᱮᱱᱴᱚᱲ ᱵᱟᱱᱟᱢ ᱜᱮ, ᱦᱩᱭ ᱵᱟᱲᱟᱜᱼᱟ ᱾ ᱟᱹᱰᱤ, ᱚᱱᱟ ᱦᱚᱸ, ᱟᱹᱰᱤ ᱥᱚᱱᱫᱮ ᱜᱮ ᱦᱩᱭᱩᱜᱼᱟ ᱾ ᱟᱫᱚ, ᱦᱩᱭ ᱵᱟᱲᱟᱜ ᱜᱮᱭᱟ, ᱢᱚᱸᱡᱽ ᱜᱮ, ᱟᱫᱚ, ᱚᱱᱟᱨᱮ ᱯᱟᱴᱤᱥᱤᱯᱮᱴ ᱞᱟᱹᱜᱤᱫ, ᱥᱮᱞᱮᱫᱚᱜ ᱞᱟᱹᱜᱤᱫ ᱵᱟᱹᱱᱩᱜ ᱠᱚᱣᱟ ᱦᱚᱲ ᱜᱮᱛᱮ, ᱟᱫᱚ ᱛᱮᱫ ᱪᱤᱞᱤ ᱦᱚᱲᱮ ᱥᱮᱞᱮᱫᱚᱜᱼᱟ, ᱟᱫᱚ ᱟᱹᱰᱤ ᱠᱚᱢ ᱡᱟᱜᱮᱠᱚ, ᱦᱟᱹᱨ ᱥᱟᱢᱴᱟᱜᱼᱟ ᱾ ᱠᱚᱢ ᱥᱮ ᱠᱚᱢ ᱠᱚ, ᱛᱟᱦᱮᱱᱟ ᱾ ᱯᱟᱸᱪ ᱪᱷᱚᱴᱤ ᱠᱚ ᱯᱷᱮᱰᱚᱜᱼᱟ, ᱟᱫᱚ ᱪᱮᱫ ᱟᱫᱚ, ᱚᱱᱟ ᱫᱚ ᱟᱫᱚ, ᱚᱱᱮ ᱚᱱᱠᱟ ᱜᱮ, ᱦᱩᱭᱩᱜ ᱜᱮᱭᱟ, ᱢᱤᱫ ᱡᱟᱭᱜᱟ ᱨᱮ, ᱢᱮᱞᱟ ᱨᱮ ᱾ ᱟᱨ, ᱞᱟᱦᱟᱧ ᱫᱤᱥᱟᱹᱭᱮᱫ ᱛᱟᱦᱮᱱᱟ, ᱟᱞᱮ ᱥᱩᱨ ᱨᱮ ᱾ ᱢᱮᱞᱟ ᱠᱚ, ᱦᱩᱭᱩᱜ ᱠᱟᱱ ᱛᱟᱦᱮᱱᱟ, ᱥᱤᱫᱩ ᱠᱟᱹᱱᱷᱩ ᱢᱮᱞᱟ ᱾ ᱛᱟᱨᱯᱚᱨᱮ, ᱰᱩᱵᱟᱹᱨᱟᱢ ᱟᱸᱡᱚᱢ ᱟᱠᱟᱫ ᱠᱷᱟᱡ, ᱚᱱᱰᱮ ᱦᱚᱸ ᱵᱚᱞᱮ, ᱟᱹᱰᱤ ᱢᱚᱸᱡᱽ ᱯᱷᱨᱱᱴᱚᱲ ᱵᱟᱱᱟᱢ ᱦᱩᱭᱩᱜ ᱠᱟᱱ ᱛᱟᱦᱮᱸᱜᱼᱟ, ᱩᱱ ᱥᱚᱢᱚᱭ ᱫᱚ ᱟᱹᱰᱤ ᱢᱚᱸᱡᱽ ᱟᱰᱤ ᱠᱚ, ᱡᱟᱣᱨᱟᱜ ᱠᱟᱱ ᱛᱟᱦᱮᱸᱜᱼᱟ ᱾ ᱯᱨᱟᱭᱤᱡᱽ ᱦᱚᱸ, ᱟᱹᱰᱤ ᱴᱷᱟᱠ ᱴᱷᱤᱠ ᱜᱮ, ᱛᱟᱦᱮᱱ ᱠᱟᱱ ᱛᱟᱦᱮᱸᱫ ᱛᱮ, ᱵᱚᱞᱮ ᱢᱤᱫᱴᱮᱱ, ᱢᱤᱫ ᱫᱚᱢ ᱡᱩᱫᱟᱹ ᱞᱮᱠᱟᱜᱮᱢ ᱯᱟᱲᱟᱜᱼᱟᱢ ᱾ ᱯᱟᱸᱪ ᱦᱟᱡᱟᱨᱮᱢ ᱯᱟᱲᱟᱜᱼᱟ, ᱟᱫᱚ ᱪᱮᱫᱟᱜ ᱠᱚ ᱯᱷᱮᱰᱚᱜᱼᱟ? ᱟᱨ ᱱᱤᱛᱚᱜ ᱫᱚ ᱦᱩᱭᱩᱜ ᱠᱟᱱ ᱨᱮᱦᱚᱸ, ᱵᱚᱞᱮ ᱯᱨᱟᱭᱪ ᱦᱚᱸ, ᱠᱚᱢ ᱧᱚᱜ ᱜᱮᱭᱟ ᱾ ᱟᱨ ᱚᱱᱟᱛᱮ ᱯᱟᱥᱮᱡ ᱦᱚᱲ ᱦᱚᱸ, ᱵᱟᱠᱚ ᱠᱩᱨᱩᱢᱩᱴᱩ ᱭᱮᱫᱟ, ᱟᱨ ᱡᱩᱫᱤ ᱢᱚᱡᱽ ᱠᱟᱛᱮ, ᱯᱨᱟᱭᱡᱽ ᱴᱷᱟᱠᱩᱨ ᱜᱟᱶᱛᱟ ᱚᱲᱚᱠ ᱥᱮᱫ ᱠᱚᱣᱟ, ᱢᱮᱦᱱᱚᱛ ᱠᱮᱭᱟ ᱠᱚ ᱯᱟᱥᱮᱡ ᱫᱚ ᱟᱹᱰᱤ ᱠᱚᱢ ᱜᱮᱭᱟ, ᱚᱱᱮ ᱚᱱᱠᱟ ᱟᱫᱚ, ᱟᱢᱜᱮ, ᱟᱯᱮ ᱥᱮᱫ ᱨᱮ, ᱪᱮᱫᱞᱮᱠᱟ ᱦᱩᱭᱩᱜᱼᱟ ᱾ ᱚᱱᱟ ᱞᱟᱹᱭ ᱛᱟᱞᱟᱝ ᱢᱮ, ᱡᱩᱫᱤ ᱟᱯᱮ ᱥᱮᱫ ᱛᱮ ᱨᱮ, ᱱᱚᱣᱟ ᱨᱮᱭᱟᱜ ᱠᱚ, ᱯᱟᱦᱲᱟᱜ ᱵᱟᱲᱟᱭ ᱠᱷᱟᱡ ᱫᱚ, ᱞᱟᱹᱭ ᱛᱟᱞᱟᱝ ᱢᱮ ᱾
ᱩᱸᱻ ᱟᱹᱰᱤ, ᱱᱟᱯᱟᱭ ᱠᱟᱛᱷᱟᱢ ᱞᱟᱹᱭ ᱠᱮᱜᱼᱟ ᱾ ᱟᱨ, ᱟᱞᱮ ᱥᱮᱫ ᱦᱚᱸᱧ, ᱧᱮᱞ ᱟᱠᱟᱜᱼᱟ ᱾ ᱟᱹᱰᱤ ᱡᱟᱹᱥᱛᱤ ᱜᱮ, ᱱᱚᱜᱼᱚᱭ ᱟᱹᱰᱤ ᱜᱟᱱ ᱜᱮ, ᱯᱨᱳᱜᱨᱟᱢ ᱠᱚ ᱟᱲᱟᱜᱟ ᱾ ᱟᱨ, ᱢᱮᱛᱟᱜ ᱢᱮ, ᱱᱚᱣᱟ ᱞᱟᱜᱽᱲᱮ ᱮᱱᱮᱡ ᱨᱮᱭᱟᱜ ᱦᱚᱸ, ᱯᱨᱳᱜᱨᱟᱢ ᱠᱚ ᱟᱲᱟᱜᱟ, ᱥᱮ ᱱᱚᱣᱟ, ᱯᱷᱮᱱᱴᱚᱲ ᱵᱟᱱᱟᱢ ᱨᱮᱭᱟᱜ ᱦᱚᱸ ᱾ ᱟᱨ, ᱯᱷᱮᱱᱴᱚᱲ ᱵᱟᱱᱟᱢ ᱦᱚᱸ, ᱱᱚᱜᱼᱚᱭ ᱯᱨᱳᱜᱨᱟᱢ ᱠᱚ ᱟᱲᱟᱜᱟ, ᱡᱮ, ᱚᱱᱟ ᱨᱮᱦᱚᱸ ᱡᱮᱢᱚᱱ ᱟᱵᱚᱣᱟᱜ, ᱚᱱᱟ, ᱚᱠᱟᱧ ᱞᱟᱹᱭ ᱠᱮᱫᱼᱟ ᱾ ᱡᱮ, ᱱᱚᱣᱟ ᱯᱷᱮᱱᱴᱚᱲ ᱵᱟᱱᱟᱢ ᱠᱚ, ᱱᱚᱣᱟ ᱨᱟᱹᱠᱷᱤ ᱡᱚᱜᱟᱣ ᱛᱟᱦᱮᱱ ᱟᱨ, ᱡᱟᱦᱟᱸᱱᱟᱜ ᱜᱮ, ᱚᱸᱰᱮᱢ ᱢᱮᱱ ᱠᱮᱫ ᱞᱮᱠᱟ, ᱦᱚᱲ ᱧᱮᱞ ᱛᱮᱦᱚᱸ, ᱟᱹᱰᱤ ᱜᱟᱱ ᱜᱮ ᱡᱤᱱᱤᱥ, ᱪᱮᱫᱚᱜᱼᱟ ᱾ ᱡᱚᱠᱷᱚᱱ ᱩᱱᱤᱢ ᱧᱮᱞᱮᱭᱟ ᱚᱸᱰᱮ ᱪᱮᱠᱟᱭᱫᱟ ᱟᱹᱰᱤ ᱱᱟᱯᱟᱭ ᱛᱮ ᱟᱢ ᱦᱚᱸᱢ ᱢᱮᱱᱟ ᱡᱮ ᱤᱧ ᱦᱚᱸ ᱱᱚᱣᱟ᱾ ᱪᱤᱠᱟ ᱞᱮᱠᱷᱟᱱ ᱟᱹᱰᱤ ᱱᱟᱯᱟᱭᱤᱧ ᱵᱟᱲᱟᱭᱟ᱾ ᱵᱚᱞᱮ, ᱟᱹᱰᱤ ᱱᱟᱯᱟᱭ ᱦᱩᱭᱩᱜᱼᱟ᱾ ᱛᱚ, ᱚᱱᱟᱛᱮ ᱪᱮᱫ ᱞᱟᱹᱜᱤᱫ ᱠᱩᱨᱩᱢᱩᱴᱩᱭ-ᱟ᱾ ᱟᱨ ᱡᱚᱠᱷᱚᱱᱮᱢ ᱪᱮᱫᱟ᱾ ᱛᱚ ᱟᱢᱦᱚᱸ ᱟᱹᱰᱤ ᱢᱚᱸᱡᱽ ᱮᱢ, ᱟᱹᱭᱠᱟᱹᱣᱟ᱾ ᱡᱮ ᱤᱧ ᱪᱮᱫ ᱠᱮᱫᱟ᱾ ᱟᱨ ᱟᱢ ᱧᱮᱞ ᱛᱮᱦᱚᱸ ᱟᱨᱚ ᱚᱠᱚᱭ ᱴᱟᱜ ᱪᱤᱫᱟ᱾ ᱥᱮ ᱚᱱᱠᱟ ᱧᱮᱞ - ᱧᱮᱞ ᱛᱮᱜᱮ, ᱛᱚ ᱚᱱᱟ ᱟᱵᱚᱣᱟ-ᱜ ᱱᱚᱣᱟ ᱫᱚ ᱨᱟᱹᱠᱷᱤ ᱡᱚᱜᱟᱣ ᱛᱟᱦᱮᱱᱟ᱾ ᱟᱨ ᱤᱱᱟᱹ ᱵᱟᱫ ᱠᱟᱛᱮᱫ, ᱟᱞᱮᱥᱮᱫ ᱫᱚ ᱟᱹᱰᱤ ᱜᱟᱱ ᱨᱮᱭᱟ-ᱜ ᱦᱚᱸ ᱥᱯᱳᱨᱴᱥ ᱠᱚ ᱦᱚᱸ ᱦᱩᱭᱩᱜᱼᱟ᱾ ᱢᱮᱛᱟᱜ ᱢᱮ᱾ ᱚᱱᱟ ᱪᱮᱫ ᱤᱧ ᱢᱮᱱ ᱠᱮᱭᱟ᱾ ᱱᱚᱜᱼᱚᱭ ᱞᱟᱜᱽᱲᱮ ᱮᱱᱮᱡ ᱠᱚᱨᱮᱱᱟ-ᱜ ᱦᱚᱸ ᱥᱮ ᱤᱱᱟᱹ ᱥᱚᱢᱟᱡ ᱨᱮᱭᱟ-ᱜ ᱫᱚ᱾ ᱢᱮᱛᱟᱜ ᱢᱮ ᱱᱚᱣᱟ ᱞᱟᱜᱽᱲᱮᱸ ᱮᱱᱮᱡ ᱜᱮ ᱾ᱟᱨ ᱱᱚᱣᱟ ᱯᱷᱮᱱᱴᱲ ᱵᱟᱱᱟᱢ ᱜᱮ᱾ ᱦᱟᱸᱜ ᱡᱟᱹᱥᱛᱤ ᱤᱧ ᱫᱚ᱾ ᱱᱚᱣᱟ ᱨᱟᱹᱠᱷᱤ ᱡᱚᱜᱟᱣ ᱨᱮᱭᱟ-ᱜ ᱫᱚᱧ ᱧᱮᱞ ᱟᱠᱟᱫᱼᱟ᱾ ᱟᱨ ᱤᱱᱟᱹ ᱵᱟᱫᱽ ᱠᱟᱛᱮ, ᱠᱟᱛᱮᱫ ᱵᱟᱹᱠᱤ ᱚᱱᱟ ᱮᱴᱟ-ᱜ ᱢᱟ᱾ ᱦᱩᱭ ᱵᱟᱲᱟᱜ ᱜᱮ, ᱚᱱᱟ ᱫᱚ ᱢᱮᱛᱟ-ᱜ ᱢᱮ ᱾ ᱟᱵᱚᱣᱟᱜ ᱚᱠᱟ ᱥᱚᱢᱟᱡᱽ ᱨᱮᱭᱟᱜ ᱫᱚ᱾ ᱚᱱᱟ ᱫᱚ ᱦᱟᱸᱜ ᱠᱚᱢ ᱜᱤ ᱢᱮᱛᱟᱜ ᱢᱮ᱾ ᱥᱮ ᱵᱟᱝ ᱞᱮᱠᱟ ᱛᱮᱜᱮ᱾ ᱚᱱᱟ ᱫᱚ ᱠᱤᱪᱷᱩ ᱫᱚ ᱟᱹᱣᱨᱤᱭᱟ-ᱜ ᱡᱟᱦᱟᱱ ᱤᱭᱟᱹ ᱫᱚ ᱵᱟᱹᱱᱩᱜ ᱠᱟᱜ ᱟ᱾ ᱟᱪᱷᱟ ᱟᱯᱮ ᱥᱮᱱᱛᱮ ᱞᱟᱜᱽᱲᱮ ᱮᱱᱮᱡ ᱠᱚ-ᱫᱚ
ᱦᱮᱸ᱾ ᱟᱹᱰᱤ ᱢᱚᱸᱡᱽ ᱮᱢ, ᱞᱟᱹᱭ ᱠᱮᱫᱟ᱾ ᱞᱟᱜᱽᱲᱮ ᱮᱱᱮᱡ ᱨᱮᱭᱟ-ᱜ᱾ ᱞᱟᱜᱽᱲᱮ ᱮᱱᱮᱡ ᱨᱮᱭᱟ-ᱜ ᱫᱚ᱾ ᱟᱹᱰᱤ ᱢᱚᱸᱡᱽ ᱜᱮᱢ ᱞᱟᱹᱭ ᱠᱮᱫᱼᱟ᱾ ᱞᱟᱸᱜᱽᱲᱮ ᱨᱮ ᱫᱚ ᱦᱩᱭᱩ-ᱜ ᱜᱮᱭᱟ᱾ ᱟᱞᱮ ᱥᱮᱫ ᱵᱟᱡᱟᱨ ᱨᱮ ᱦᱟᱨᱮᱠ ᱢᱟᱨᱭᱟᱞᱭ-ᱟ᱾ ᱢᱮᱞᱟᱨᱮ ᱪᱮᱫ ᱨᱮ᱾ ᱞᱟᱜᱽᱲᱮᱸ ᱮᱱᱮᱡ ᱫᱚ᱾ ᱟᱹᱰᱤ ᱢᱚᱡᱽ ᱜᱮ ᱛᱟᱦᱮᱱ ᱜᱮᱭᱟ᱾ ᱢᱟᱞᱮ ᱟᱜ ᱟᱞᱮ ᱟᱹᱛᱩ ᱨᱮᱦᱚᱧ ᱧᱮᱞ ᱠᱚᱣᱟ᱾ ᱵᱚᱞᱮ ᱞᱟᱸᱜᱽᱲᱮᱸ ᱮᱱᱮᱡ ᱫᱚ᱾ ᱡᱟᱦᱟᱸ ᱨᱮᱜᱮ ᱞᱟᱜᱽᱲᱮᱸ ᱮᱱᱮᱡ ᱠᱚᱢᱯᱤᱴᱤᱥᱮᱱ ᱛᱟᱦᱮᱱᱟ᱾ ᱢᱮᱞᱟ ᱠᱚᱨᱮ ᱛᱚᱵᱮ, ᱟᱞᱮ ᱟᱹᱛᱩ ᱨᱮᱦᱚᱸ᱾ ᱢᱤᱫᱴᱮᱡ ᱴᱤᱢ ᱢᱮᱱᱟ-ᱜ ᱛᱟᱠᱚᱣᱟ᱾ ᱛᱚᱵᱮ ᱡᱟᱦᱟᱸᱥᱮᱫ ᱜᱤ ᱛᱮ ᱢᱚᱸᱡᱽ ᱧᱚᱜ ᱯᱨᱟᱭᱤᱡᱽ ᱛᱟᱦᱮᱱᱟ᱾ ᱛᱚᱵᱮ ᱚᱱᱛᱮ ᱠᱚ ᱪᱟᱞᱟ-ᱜ ᱜᱮᱭᱟ᱾ ᱱᱚᱣᱟ ᱫᱚ ᱟᱹᱰᱤ ᱢᱚᱸᱡᱷᱽ ᱟᱵᱚᱣᱟ-ᱜ ᱥᱚᱢᱟᱡᱽ ᱨᱮ ᱱᱤᱛ ᱦᱟᱹᱵᱤᱡ ᱫᱚ᱾ ᱵᱚᱞᱮ ᱟᱹᱰᱤ ᱢᱚᱡᱽ ᱵᱟᱨᱠᱨᱟᱨ ᱜᱮ ᱢᱮᱱᱟᱜᱼᱟ᱾ ᱟᱨ ᱚᱱᱠᱟᱜᱮ ᱛᱟᱦᱮᱱ ᱢᱟ᱾ ᱡᱮᱢᱚᱱ ᱡᱮᱢᱚᱱ ᱵᱟᱵᱚᱱ ᱦᱤᱲᱤᱧ ᱾ ᱪᱮᱫ ᱞᱮᱠᱟ ᱞᱟᱜᱽᱲᱮ ᱠᱚ ᱮᱱᱮᱜᱼᱟ᱾ ᱪᱮᱫ ᱞᱮᱠᱟ ᱵᱟᱝ? ᱱᱚᱣᱟ ᱦᱚᱸ ᱡᱩᱫᱤ ᱟᱫ ᱞᱮᱱᱠᱷᱟᱡ᱾ ᱛᱟᱭᱚᱢ ᱫᱟᱨᱟᱢ ᱨᱮᱱ, ᱜᱤᱫᱽᱨᱟᱹ ᱠᱚ ᱦᱚᱸ ᱵᱟᱠᱚ ᱢᱮᱱᱟ᱾ ᱪᱮᱫ ᱞᱟᱜᱽᱲᱮ ᱠᱟᱱᱟ, ᱪᱮᱫ ᱵᱟᱝ ᱪᱮᱫ ᱞᱮᱠᱟ ᱠᱚ ᱮᱱᱮᱡᱼᱟ᱾ ᱪᱮᱫ ᱞᱮᱠᱟ ᱵᱟᱝ ᱾ᱢᱮᱱᱠᱷᱟᱱ ᱱᱤᱛᱚ-ᱜ ᱱᱚᱣᱟ ᱨᱮᱭᱟ-ᱜ ᱯᱟᱥᱮᱡ ᱤᱧ ᱧᱮᱞ ᱮᱫᱟ᱾ ᱦᱟᱨᱮᱠ ᱡᱟᱭᱜᱟ ᱨᱮ ᱯᱟᱥᱮᱡ᱾ ᱱᱚᱣᱟ ᱫᱚ ᱵᱟᱨᱠᱟᱨᱟᱨ ᱜᱮ ᱢᱮᱱᱟᱜᱼᱟ᱾ ᱟᱨ ᱱᱚᱝᱠᱟ ᱜᱮ ᱛᱟᱦᱮᱸ ᱞᱮᱱᱠᱷᱟᱱ ᱟᱹᱰᱤ ᱢᱚᱸᱡᱽ ᱦᱩᱭᱩᱜᱼᱟ᱾ ᱟᱫᱚ ᱞᱟᱹᱭ ᱢᱮ, ᱟᱯᱮ ᱱᱚᱝᱠᱟ ᱦᱚᱸ ᱱᱚᱝᱠᱟ ᱜᱮ, ᱢᱮᱞᱟ ᱦᱩᱭᱩᱜᱼᱟ᱾ ᱢᱮᱞᱟ ᱨᱮᱦᱚᱸ ᱞᱟᱸᱜᱲᱮ ᱮᱱᱮᱡ ᱠᱚ ᱟᱹᱜᱩᱭᱟ ᱾ ᱥᱮ ᱵᱟᱝ?
ᱦᱩᱸ, ᱟᱹᱰᱤ ᱱᱟᱯᱟᱭ ᱱᱚᱸᱰᱮ ᱠᱩᱠᱞᱤᱢ ᱫᱚ-ᱦᱚ ᱠᱮᱜᱼᱟ᱾ ᱤᱧ ᱪᱮᱛᱟᱱ ᱨᱮ ᱟᱨ ᱟᱞᱮ ᱱᱟᱠᱷᱟ ᱡᱚᱠᱷᱽᱚᱱ ᱮᱢ ᱧᱮᱞᱟ᱾ ᱥᱮ ᱱᱤᱭᱟ ᱟᱰᱮ ᱯᱟᱥᱮ ᱡᱳᱠᱷᱳᱱ ᱮᱢ ᱧᱮᱞᱟ᱾ ᱛᱳ ᱟᱰᱤ ᱜᱟᱱ ᱱᱚᱜᱚᱭ ᱞᱟᱸᱽᱜᱲᱮ ᱮᱱᱮᱡ ᱠᱚᱫᱚ ᱦᱩᱭᱩᱜ ᱜᱮᱭᱟ ᱟᱞᱮᱥᱮᱫ ᱦᱚᱸ ᱟᱨ ᱞᱟᱜᱽᱬᱮᱸ ᱮᱱᱮᱡ ᱢᱮᱱ ᱠᱟᱛᱮᱫ ᱫᱚ, ᱟᱵᱚᱣᱟ-ᱜ ᱚᱠᱟ ᱞᱟᱜᱽᱬᱮᱸ ᱨᱮᱭᱟᱜ ᱮᱱᱮᱡ ᱢᱮᱱᱟᱜᱼᱟ᱾ ᱚᱱᱟ ᱠᱚ ᱟᱹᱰᱤ ᱢᱚᱸᱡᱷᱽ ᱠᱚ ᱨᱟᱹᱠᱷᱤ ᱡᱚᱜᱟᱣ ᱠᱟᱜᱼᱟ᱾ ᱥᱮᱨᱮᱧ ᱠᱚ᱾ ᱠᱚᱸᱦᱚᱸ ᱟᱹᱰᱤ ᱢᱟᱱᱮ - ᱢᱟᱱᱮ - ᱢᱟᱱᱮ ᱨᱮᱭᱟ-ᱜ ᱠᱚ ᱵᱟᱲᱟᱭᱟ᱾ ᱮᱠᱟᱞ ᱩᱱᱤ ᱥᱮᱨᱤᱧ ᱟᱢ ᱠᱷᱟᱱᱮᱢ ᱢᱮᱱᱟ᱾ ᱱᱚᱣᱟ ᱫᱚ ᱥᱟᱹᱨᱤ ᱠᱟᱱ ᱜᱮᱭᱟ᱾ ᱟᱨ ᱟᱹᱰᱤ ᱢᱟᱱᱮ - ᱢᱟᱱᱮ ᱨᱮᱭᱟ-ᱜ ᱠᱚ ᱥᱮᱨᱤᱧᱟ᱾ ᱢᱤᱫ ᱵᱟᱨ ᱦᱚᱲ ᱫᱚ ᱢᱮᱛᱟᱜ ᱢᱮ᱾ ᱚᱱᱟ ᱥᱮᱨᱮᱧ ᱠᱚ ᱡᱚᱠᱷᱚᱱᱮᱢ ᱥᱮᱨᱮᱧ ᱤᱫᱤᱭᱟ᱾ ᱛᱚ ᱵᱟᱹᱭ ᱵᱟᱹᱭᱛᱮ, ᱚᱱᱟ ᱦᱚᱸ ᱪᱮᱫᱚᱜᱚᱜᱼᱟ᱾ ᱟᱹᱰᱤᱜᱟᱱ ᱡᱤᱱᱤᱥ ᱜᱮ ᱟᱨ ᱟᱞᱮᱥᱮᱫ ᱡᱚᱠᱷᱚᱱᱮᱢ ᱧᱮᱞᱟ ᱾ ᱛᱚ ᱟᱞᱮᱥᱮᱫ ᱫᱚ, ᱱᱚᱜᱼᱚᱭ ᱞᱟᱜᱽᱲᱮᱸ ᱮᱱᱮᱡ ᱠᱚᱼᱫᱚ ᱚᱱᱟ ᱯᱨᱳᱜᱨᱟᱢ ᱠᱚᱦᱚᱸ, ᱟᱹᱰᱤ ᱜᱟᱱ ᱜᱮ ᱦᱩᱭᱩᱜᱼᱟ᱾ ᱟᱨ ᱚᱱᱟ ᱨᱮᱦᱚᱸ ᱟᱹᱰᱤᱜᱟᱱ ᱦᱚᱲ ᱠᱚ, ᱦᱤᱡᱩᱜᱼᱟ᱾ ᱟᱨ ᱟᱠᱚᱣᱟᱜ ᱚᱸᱰᱮ ᱟᱠᱚ ᱟᱹᱛᱩ ᱨᱮᱭᱟᱜ ᱠᱚ᱾ ᱩᱫᱩᱜ ᱥᱩᱫᱟᱹᱨᱟ ᱥᱮ, ᱛᱤᱱᱟᱹᱜ ᱠᱚ ᱪᱮᱫ ᱫᱚᱦᱚ ᱟᱠᱟᱟᱜᱼᱟ᱾ ᱥᱮ ᱟᱠᱚᱨᱮᱱ ᱦᱟᱲᱟᱢ ᱵᱩᱲᱦᱤ ᱴᱷᱮᱱ ᱠᱷᱚᱱᱚᱡ, ᱛᱤᱱᱟᱹᱜ ᱠᱚ ᱫᱚᱦᱚ ᱠᱟᱜᱼᱟ᱾ ᱚᱱᱟ ᱠᱚ ᱡᱚᱛᱚ ᱠᱚ ᱩᱫᱩᱜᱟ᱾ ᱚᱸᱰᱮ ᱟᱠᱚ ᱴᱷᱮᱡ᱾ ᱟᱨ ᱤᱱᱟᱹ ᱛᱮᱜᱮᱢ ᱵᱩᱡᱷᱟᱹᱣᱟ᱾ ᱡᱮ ᱟᱵᱚ ᱱᱚ ᱛᱤᱱᱟᱹᱜ ᱤᱭᱟᱹ ᱨᱮ ᱢᱮᱱᱟᱜ ᱵᱚᱱᱟ᱾ ᱛᱤᱱᱟᱹᱜ ᱵᱚᱱ ᱵᱟᱰᱟᱭᱟ᱾ ᱟᱫᱚ ᱚᱱᱟ ᱤᱭᱟᱹ ᱛᱮᱦᱚᱸᱠᱚ, ᱦᱩᱭ ᱦᱚᱪᱚᱭ ᱜᱮᱭᱟ᱾ ᱟᱫᱚᱢ ᱠᱚᱼᱫᱚ ᱦᱟᱯᱲᱟᱢ ᱠᱚ ᱢᱮᱱᱟ-ᱜ ᱠᱚᱣᱟ᱾ ᱟᱨ ᱤᱱᱟᱹ ᱵᱟᱫ ᱠᱟᱛᱮᱫ ᱡᱚᱠᱷᱚᱱᱮᱢ ᱧᱮᱞᱟ᱾ ᱛᱚ ᱟᱭᱢᱟ ᱜᱟᱱ, ᱱᱚᱜᱼᱚᱭ ᱤᱭᱟᱹ ᱠᱚ ᱦᱩᱭᱩ-ᱜ ᱜᱮᱭᱟ᱾ ᱢᱮᱛᱟᱜ ᱢᱮ ᱚᱱᱟ ᱫᱟᱸᱥᱟᱭ ᱮᱱᱮᱡ ᱠᱚᱼᱦᱚᱸ ᱟᱞᱮ ᱥᱮᱫ ᱫᱚ ᱾ ᱟᱹᱰᱤ ᱜᱟᱱ ᱜᱮ ᱦᱩᱭᱩᱜᱼᱟ᱾ ᱟᱫᱚ ᱚᱸᱰᱮ ᱦᱚᱸ ᱚᱱᱟ ᱨᱮᱭᱟᱜ ᱦᱚᱸ ᱢᱤᱫᱴᱮᱡ᱾ ᱯᱨᱳᱜᱨᱟᱢ ᱢᱮᱱᱟᱜ ᱠᱟᱫᱟ᱾ ᱫᱟᱸᱥᱟᱭ ᱮᱱᱮᱡ᱾ ᱨᱮᱭᱟᱜ ᱥᱮ ᱞᱟᱜᱽᱲᱮᱸ ᱮᱱᱮᱡ ᱨᱮᱭᱟᱜ᱾ ᱱᱚᱣᱟ ᱠᱚᱼᱦᱚᱸ ᱢᱤᱫᱴᱮᱡ ᱟᱵᱚᱣᱟᱼᱜ ᱤᱭᱟᱹ ᱥᱚᱢᱟᱡᱽ ᱨᱮᱭᱟ-ᱜ ᱛᱤᱱᱟᱹᱜ ᱢᱮᱱᱟᱜ ᱠᱟᱫᱟ᱾ ᱱᱚᱣᱟ ᱨᱟᱹᱠᱷᱤ ᱡᱚᱜᱟ-ᱣ ᱨᱮᱭᱟᱜ᱾ ᱟᱫᱚ ᱦᱮᱸ ᱢᱟ᱾ ᱱᱚᱜ ᱚᱭ ᱵᱟᱹᱭ - ᱵᱟᱹᱭᱛᱮ ᱥᱚᱢᱚᱭ ᱦᱚᱸ ᱢᱩᱪᱟᱹᱫ ᱥᱮᱫ ᱪᱟᱞᱟ-ᱜ ᱠᱟᱱᱟ᱾ ᱟᱫᱚ ᱥᱚᱢᱚᱭ ᱢᱮᱱᱟ-ᱜ ᱠᱟᱛᱷᱟᱛᱮ, ᱢᱤᱫᱴᱮᱡ ᱟᱨ-ᱦᱚᱸ ᱠᱩᱠᱞᱤᱧ ᱫᱚᱦᱚᱭᱮ ᱫᱟ ᱾ ᱟᱢ ᱪᱮᱛᱟᱱ ᱨᱮ ᱟᱪᱪᱷᱟ, ᱟᱯᱮᱥᱱ ᱫᱟᱥᱟᱸᱟᱭ ᱮᱱᱮᱡ ᱠᱚ᱾ ᱦᱩᱭ ᱵᱟᱲᱟ-ᱜ ᱜᱮᱭᱟ ᱥᱮ, ᱵᱟᱝ ᱦᱩᱭᱲᱟᱜᱼᱟ?
ᱱᱚᱣᱟ ᱛᱟᱞᱟ ᱨᱮ᱾ ᱫᱟᱸᱥᱟᱭ ᱮᱱᱮᱡ ᱦᱚᱸ ᱦᱩᱭᱩᱜ ᱜᱮᱭᱟ, ᱢᱟᱱᱮᱢ ᱞᱟᱹᱭ ᱠᱮᱫ ᱞᱮᱠᱟ ᱚᱱᱟ ᱞᱟᱜᱽᱲᱮ ᱮᱱᱮᱡ ᱟᱨ ᱫᱟᱸᱥᱟᱭ ᱮᱱᱮᱡ᱾ ᱚᱱᱟ ᱫᱚ ᱢᱟᱞᱮᱭᱟᱜ ᱦᱩᱭᱩᱜ ᱜᱮᱭᱟ ᱚᱱᱟ ᱠᱚᱫᱚ ᱟᱞᱮ ᱴᱷᱮᱡ ᱦᱚᱸ᱾ ᱞᱟᱜᱽᱲᱮ ᱮᱱᱮᱡ ᱛᱟᱦᱮᱱ ᱠᱷᱟᱡ ᱫᱟᱥᱟᱸᱭ ᱮᱱᱮᱡ ᱛᱟᱦᱮᱱ ᱜᱮᱭᱟ ᱫᱟᱥᱟᱸᱭ ᱦᱚᱸ ᱛᱟᱦᱮᱱ ᱠᱷᱟᱡ ᱞᱟᱜᱽᱲᱮᱱ ᱮᱱᱮᱡ ᱦᱩᱭᱩᱜ ᱜᱮᱭᱟ᱾ ᱟᱫᱚ ᱱᱚᱣᱟ ᱠᱤᱱ ᱫᱚ ᱟᱞᱮᱥᱮᱫ ᱫᱚ ᱱᱤᱛ ᱦᱟᱹᱵᱤᱡ ᱫᱚ ᱟᱹᱰᱤ ᱵᱮᱥᱴ ᱜᱮ ᱢᱮᱱᱟᱜ-ᱟ᱾ ᱯᱷᱤᱨ ᱴᱷᱤᱠ ᱴᱷᱟᱠ ᱜᱮ ᱢᱮᱱᱟᱜ-ᱟ, ᱟᱯᱱᱟᱨ ᱥᱚᱢᱟᱡᱽ ᱵᱚᱞᱮ ᱟᱱᱟᱨ ᱯᱮᱦᱪᱟᱱ᱾ ᱱᱤᱛ ᱦᱟᱹᱵᱤᱡ ᱢᱮᱱᱟᱜ-ᱟ, ᱟᱹᱰᱤ ᱢᱚᱸᱡᱽ ᱜᱮ ᱨᱳᱜ ᱦᱤᱡᱩᱜ-ᱟ᱾ ᱟᱫᱚ ᱟ-